ᱮᱸ ᱡᱚᱦᱟᱨ ᱜᱚᱝᱠᱮ᱾
ᱦᱳᱭ ᱜᱚᱝᱠᱮ, ᱡᱚᱦᱟᱨ-ᱡᱚᱦᱟᱨ᱾
ᱦᱟᱸ ᱟᱸᱡᱚᱢᱚᱜ ᱠᱟᱱᱟ ᱣᱚᱝᱠᱮ ᱱᱟᱯᱟᱭ ᱛᱮ?
ᱦᱳᱭ ᱜᱚᱝᱠᱮ, ᱱᱟᱯᱟᱭ ᱜᱮ ᱟᱸᱡᱚᱢᱚᱜ ᱠᱟᱱᱟ ᱟᱨ ᱟᱞᱤᱧᱟᱜ ᱱᱤᱛ ᱱᱟᱯᱟᱭ ᱟᱸᱡᱚᱢᱚᱜ ᱠᱟᱱᱟ ᱛᱚ?
ᱦᱮᱸ ᱜᱚᱝᱠᱮ, ᱦᱮᱸ ᱱᱟᱯᱟᱭ ᱜᱮ ᱟᱸᱡᱚᱢᱚᱜ ᱠᱟᱱᱟ᱾ ᱟᱫᱚ ᱜᱚᱝᱠᱮ ᱢᱮ ᱟᱼᱵᱤᱱ ᱜᱮ ᱢᱤᱜᱴᱟᱱ ᱟ ᱡᱟᱦᱟᱯ ᱤᱭᱟᱹ ᱨᱮ ᱛᱟᱞᱟ ᱛᱮᱞᱟᱝ ᱜᱚᱞᱯᱷᱚᱭᱟ ᱚᱱᱟᱜᱮ ᱛᱚ ᱵᱟᱪᱷᱟᱣ ᱠᱟᱛᱮᱜ ᱟᱵᱤᱱ ᱜᱮ ᱦᱟᱸᱜ ᱞᱟᱹᱭᱵᱤᱱ ᱡᱮ ᱚᱠᱟ ᱤᱭᱟᱹ ᱛᱮ ᱜᱚᱞᱯᱚ ᱞᱮᱠᱷᱟᱱ ᱮᱠᱴᱩ ᱱᱟᱯᱟᱭᱚᱜᱼᱟ ᱦᱮᱸᱥᱮ ᱵᱟᱝ?
ᱟᱪᱪᱷᱟ, ᱪᱷᱟ, ᱪᱷᱟ, ᱟᱦ ᱦᱳᱭ ᱜᱚᱝᱠᱮ, ᱢᱮᱱᱫᱟ ᱜᱚᱝᱠᱮ ᱛᱟᱦᱞᱮ ᱟᱯᱮ ᱫᱤᱥ ᱛᱳᱝ ᱫᱚ ᱱᱷᱟᱜ ᱟᱱᱟ ᱵᱤᱨ, ᱵᱩᱨᱩ ᱫᱚ ᱢᱮᱱᱟᱜᱼᱟᱥᱮ ᱵᱟᱝᱟ?
ᱦᱮᱸ ᱜᱚᱝᱠᱮ, ᱟᱞᱮ ᱫᱮ ᱫᱤᱥᱚᱢ ᱫᱚ ᱵᱤᱨ, ᱵᱩᱨᱩ ᱫᱚ ᱢᱮᱱᱟᱜᱼᱟ ᱟᱨ ᱟᱞᱮ ᱫᱤᱥᱚᱢ ᱫᱚ ᱯᱩᱨᱟᱹ ᱜᱮ ᱵᱤᱨ, ᱵᱩᱨᱩ ᱜᱮ ᱠᱟᱱᱟ᱾
ᱦᱳᱭ ᱜᱚᱝᱠᱮ, ᱟᱹᱞᱤᱧ ᱫᱚ ᱱᱤᱭᱟᱹ ᱵᱟᱰᱟᱭ ᱢᱮᱱᱟᱜ ᱛᱟᱞᱤᱧᱟ, ᱵᱟᱝᱢᱟ ᱟᱵᱚ ᱥᱟᱱᱛᱟᱲ ᱢᱟᱱᱢᱤ ᱫᱚ ᱦᱟᱸᱜ ᱥᱟᱱᱟᱢ ᱥᱟᱱᱛᱟᱞᱢᱟ ᱢᱮᱱᱟᱜ ᱚᱱᱠᱟᱱᱟᱜ ᱥᱚᱦᱚᱨ ᱵᱟᱡᱟᱨ ᱠᱚ, ᱟᱛᱩ ᱠᱚᱫᱚ ᱱᱟᱦᱟᱜ ᱣᱟᱵᱚᱱ ᱠᱩᱥᱤᱭᱟᱜ ᱛᱮ ᱯᱟᱞᱮᱱᱚᱜ ᱥᱮᱫᱟᱭ ᱦᱟᱯᱲᱟᱢ ᱠᱚᱫᱚ ᱱᱚᱣᱟ ᱵᱤᱨ, ᱵᱩᱨᱩ ᱢᱮᱱᱫᱚ ᱰᱤᱦᱟᱹᱛ ᱟᱹᱛᱩ ᱫᱤᱥᱚᱢ ᱜᱮ ᱱᱟᱸᱜ ᱠᱩᱥᱩ ᱠᱟᱫᱟ ᱠᱚ᱾
ᱦᱳᱭ-ᱦᱳᱭ, ᱦᱟᱸ᱾
ᱟᱫᱚᱜ ᱚᱱᱟᱛ- -ᱛᱮᱹᱞᱤᱧ ᱢᱮᱱᱟ ᱟᱵᱚ ᱱᱚᱜᱼᱚᱭ ᱡᱮᱜ ᱵᱤᱨ, ᱵᱩᱨᱩ ᱥᱟᱞᱟᱜ ᱟᱵᱚᱣᱟᱜ ᱛᱤᱱᱟᱹᱜ ᱥᱟᱹᱜᱟᱹᱭ ᱢᱮᱱᱟᱜᱼᱟ? ᱥᱮ ᱵᱟᱹᱱᱩᱜᱼᱟ ᱥᱮ ᱟᱣ ᱵᱤᱨ, ᱵᱩᱨᱩ ᱚᱠᱟ ᱞᱮᱠᱟ ᱠᱟᱛᱮᱜ ᱨᱚᱯᱷᱟ-ᱫᱚᱯᱷᱟ ᱠᱟᱛᱮᱜ ᱵᱚᱱ ᱫᱚᱦᱚ ᱫᱟᱲᱮᱭᱟᱜᱼᱟ? ᱛᱤᱱᱟᱹᱜ ᱱᱟᱯᱟᱭᱚᱜᱼᱟ ᱦᱮᱸᱻ ᱥᱮ ᱵᱤᱨ, ᱵᱩᱨᱩ ᱠᱷᱚᱱᱟᱜ ᱟᱵᱚ ᱪᱮᱜ ᱠᱚᱵᱚᱱ ᱧᱟ ᱢᱮᱜᱼᱟ? ᱚᱱᱟ ᱠᱚ ᱵᱟᱨᱮ ᱛᱮ ᱞᱟᱝ ᱜᱟᱞᱚᱪᱟ᱾
ᱦᱳᱭ-ᱦᱳᱭ, ᱦᱮᱸ, ᱦᱳᱭ-ᱦᱳᱭ᱾
ᱦᱮᱸ, ᱟᱫᱚ ᱡᱟᱜᱮ ᱜᱚᱝᱠᱮ, ᱦᱳᱭ ᱛᱳ ᱱᱟᱦᱟᱜ ᱟᱹᱞᱤᱧ ᱠᱤᱪᱷᱩ ᱫᱟᱣ ᱞᱤᱧ ᱮᱢᱟᱵᱮᱱ ᱠᱟᱱᱟ ᱟᱨ ᱠᱤᱪᱩ ᱩᱸᱜ ᱟᱵᱮᱱ ᱦᱚᱸ ᱟᱹᱞᱤᱧᱚ ᱚᱱᱠᱟ ᱜᱮ ᱱᱷᱟᱜ ᱫᱟᱣ ᱮᱢᱟ ᱞᱤᱧ ᱢᱮᱱ ᱦᱮᱸᱻ᱾ ᱟ ᱯᱩᱭᱞᱩ ᱨᱮ ᱨᱚᱲ ᱱᱟᱜ ᱫᱚ ᱱᱟᱦᱟᱜ ᱟᱵᱮᱱ ᱜᱮ ᱮᱢᱟᱵᱮᱱ ᱠᱟᱱᱟᱞᱤᱧ ᱢᱟ᱾
ᱦᱮᱸ ᱦᱮᱸ ᱜᱚᱝᱠᱮ ᱟᱫᱚ ᱟᱹᱞᱤᱧ ᱫᱚ ᱜᱚᱝᱠᱮ ᱱᱚᱣᱟ ᱜᱮᱞᱟᱝ ᱯᱨᱚᱛᱷᱚᱢ ᱞᱤᱧ ᱞᱟᱹᱭ ᱫᱟ ᱡᱮ ᱜᱚᱢᱠᱮ ᱱᱤᱛᱚᱜ ᱫᱚ ᱡᱮᱢᱚᱱ ᱟᱞᱮ ᱥᱮᱫ ᱵᱤᱨ ᱢᱟ ᱵᱷᱟᱜᱤ ᱜᱮ ᱢᱮᱱᱟᱜ ᱛᱟᱞᱮᱭᱟ ᱵᱤᱨ ᱵᱩᱨᱩ ᱦᱮᱸ ᱛᱟᱦᱚᱞᱮ
ᱦᱳᱭ,
ᱚᱱᱟ ᱤᱫᱤ ᱠᱟᱛᱮᱜ ᱜᱚᱝᱠᱮ ᱟᱹᱰᱤ ᱠᱤᱪᱷᱩ ᱜᱮ ᱟᱞᱮ ᱫᱚᱞᱮ ᱧᱟᱢᱟ ᱡᱮᱢᱚᱱ ᱱᱤᱛᱚᱜ ᱫᱚ ᱜᱚᱝᱠᱮ ᱡᱮᱢᱚᱱ ᱳᱜ ᱯᱩᱴᱠᱟᱹ ᱠᱚ ᱧᱟᱢ ᱫᱟᱞᱮ ᱦᱮᱸ ᱳᱜ ᱯᱩᱴᱠᱟᱹ ᱮᱸ ᱜᱚᱜᱚ ᱛᱟᱠᱚ ᱢᱟᱹᱭ ᱛᱟᱠᱚ ᱫᱤᱫᱤ ᱛᱟᱠᱚ ᱥᱮᱛᱟᱜ ᱟᱠᱟᱱ ᱥᱮ ᱴᱷᱮᱠᱟ ᱰᱟᱹᱞᱤᱜ ᱟᱛᱮᱜ ᱠᱚ ᱪᱟᱞᱟᱣᱱᱟ ᱳᱜ ᱯᱩᱴᱠᱟᱹ ᱦᱟᱞᱟᱝ, ᱦᱮᱸ ᱦᱟᱞᱟᱝ ᱠᱟᱛᱮᱫ ᱟᱫᱚ ᱚᱱᱟ ᱠᱚ ᱦᱟᱞᱟᱝ ᱟᱹᱜᱩ ᱠᱟᱛᱮᱫ ᱜᱚᱝᱠᱮ ᱮᱠᱴᱩ ᱟᱹᱨᱩᱵ ᱯᱷᱟᱨᱪᱟ ᱠᱟᱛᱮᱫ ᱟᱫᱚ ᱚᱱᱟ ᱠᱚᱜᱮ ᱩᱛᱩ ᱵᱟᱲᱟ ᱠᱟᱛᱮᱫ ᱜᱮ ᱚᱱᱟᱜᱮ ᱮᱠᱷᱚᱱ ᱫᱚ ᱩᱛᱩ ᱦᱤᱥᱟᱹᱵ ᱛᱮᱫᱚ ᱜᱚᱢᱠᱮ ᱚᱱᱟᱜᱮ ᱵᱷᱟᱜᱤ ᱜᱮ ᱪᱟᱞᱟᱜ ᱠᱟᱱ ᱛᱟᱞᱮᱭᱟ ᱦᱩᱸ
ᱦᱳᱭ ᱾
ᱟᱫᱚ ᱚᱱᱠᱟᱜᱮ ᱢᱟᱱᱮ ᱟᱨᱚ ᱚᱱᱱᱚ ᱠᱤᱪᱷᱩ ᱠᱚ ᱟᱨᱚ ᱚ ᱚᱱᱟ ᱫᱚ ᱦᱟᱸᱜ ᱯᱚᱨᱮ ᱯᱚᱨᱮ ᱛᱮᱞᱤᱧ ᱞᱟᱹᱭ ᱟᱵᱤᱱᱟ ᱡᱮ ᱟᱞᱮ ᱪᱮᱫ ᱠᱚᱞᱮ ᱤᱭᱟᱹᱭᱟ ᱛᱟᱦᱞᱮ ᱟᱯᱮ ᱥᱮᱫ ᱫᱚ ᱜᱚᱝᱠᱮ ᱪᱮᱜᱠᱟ ᱦᱮᱸ
ᱜᱚᱝᱠᱮ ᱟᱯᱮ ᱥᱮᱱ ᱡᱟᱦᱟᱸ ᱞᱮᱠᱟ ᱟᱞᱮ ᱥᱮᱱ ᱦᱚᱸ ᱚᱱᱠᱟᱜᱮ ᱢᱮᱱᱫᱚ ᱱᱟᱜ
ᱩᱫ ᱯᱩᱴᱠᱟᱹ ᱫᱚ ᱱᱟᱦᱟᱜ ᱟᱹᱰᱤ ᱟᱭᱢᱟ ᱜᱮᱠᱚ ᱮᱢᱚᱱᱚᱜ ᱠᱟᱱᱟ ᱥᱮ ᱡᱚᱢ ᱦᱚᱸ ᱡᱚᱢ ᱦᱩᱭᱩᱜ ᱠᱟᱱᱟ ᱦᱮᱸ ᱢᱮᱱᱫᱚ ᱥᱮᱛᱟᱜ ᱨᱮ ᱵᱮᱨᱮᱫ ᱠᱟᱛᱮᱜ ᱱᱟᱦᱟᱜ ᱟᱭᱳ ᱛᱮᱠᱚ ᱥᱮ ᱵᱩᱰᱤ ᱠᱚᱛᱮ ᱠᱚ ᱵᱤᱨ ᱵᱩᱨᱩ ᱥᱮᱫ ᱠᱚ ᱪᱟᱞᱟᱜ-ᱟ, ᱟᱨ ᱩᱲᱠᱩ ᱠᱚᱠᱚ ᱛᱩᱢᱟᱹᱞ ᱟᱹᱜᱩᱭᱟ ᱛᱩᱢᱟᱹᱞ ᱟᱹᱜᱩ ᱠᱟᱛᱮᱫ ᱪᱮᱨᱦᱟ ᱥᱟᱺᱦᱤᱡ ᱜᱟᱰᱟ ᱥᱮ ᱠᱚᱞ ᱠᱚᱨᱮ ᱱᱟᱦᱟᱜ ᱠᱚ ᱜᱷᱟᱥᱟᱣ ᱢᱟᱡᱟᱣ ᱠᱟᱛᱮ ᱠᱚ ᱥᱟᱯᱷᱟᱭᱟ ᱢᱮᱱᱫᱚ ᱦᱟᱸᱜ ᱵᱟᱞᱤ ᱠᱚ ᱛᱟᱦᱮᱸ ᱜᱮᱭᱟ ᱛᱚ ᱛᱟᱦᱚᱞᱮ ᱱᱟᱜ ᱚᱱᱟ ᱵᱟᱹᱞᱤ ᱱᱟᱜ ᱪᱮᱦᱨᱟ ᱢᱚᱪ ᱥᱟᱦᱤᱡ ᱜᱷᱟᱥᱟᱣ ᱢᱟᱡᱟᱣ ᱠᱟᱛᱮᱫ ᱱᱟᱦᱟᱜ ᱟᱹᱰᱤ ᱢᱚᱡ ᱥᱟᱦᱤᱡ ᱩᱛᱩ ᱠᱟᱛᱮᱫ ᱢᱮᱱᱫᱚ
ᱦᱩᱸ ᱦᱩᱸ ᱦᱩᱸ ᱟᱫᱚ ᱜᱚᱝᱠᱮ ᱱᱚᱣᱟ ᱨᱮ ᱢᱤᱫᱴᱟᱝ ᱠᱟᱛᱷᱟᱧ ᱞᱟᱹᱭᱮᱫᱟ ᱡᱮ ᱚᱱᱟ ᱯᱷᱩᱴᱠᱟᱹ ᱠᱚ ᱡᱟᱦᱟᱸᱭ ᱠᱚᱯᱮ ᱤᱭᱟᱹᱭᱟ ᱛᱟᱦᱚᱞᱮ ᱯᱩᱴᱠᱟᱹ ᱟᱨ ᱥᱚᱲᱮ ᱠᱚᱵᱤᱱ ᱡᱚᱢ ᱵᱟᱲᱟ ᱠᱟᱫᱟ ᱥᱮ ᱵᱟᱝ?
ᱦᱳᱭ ᱜᱚᱢᱠᱮ ᱵᱤᱨ ᱵᱩᱨᱩ ᱫᱷᱟᱨᱮ ᱨᱮ ᱚᱲᱟᱜ ᱫᱤᱥᱚᱢ ᱛᱟᱞᱮ ᱱᱤᱦᱟᱹᱛ ᱛᱤ ᱜᱚᱢᱠᱮ ᱚᱱᱟ ᱠᱚᱫᱚ ᱱᱟᱦᱟᱜ ᱡᱚᱢ ᱢᱟ ᱦᱩᱭ ᱟᱠᱟᱱ ᱜᱮᱭᱟ ᱟᱨ ᱜᱚᱢᱠᱮ ᱥᱚᱲᱮ ᱫᱚ ᱟᱹᱰᱤ ᱟᱭᱢᱟ ᱜᱮ ᱥᱤᱵᱤᱞᱟ ᱢᱮᱱᱫᱚ ᱡᱤᱞ ᱥᱳᱲᱮ ᱠᱷᱚᱱ ᱦᱚᱸ ᱟᱨᱚ ᱡᱟᱹᱥᱛᱤ ᱜᱮ ᱥᱤᱵᱤᱞᱟ᱾
ᱦᱮᱸ
ᱦᱮᱸ ᱟᱫᱚ ᱚᱱᱟᱛᱮ ᱱᱟᱦᱟᱜ ᱥᱟᱸᱜᱮ ᱯᱩᱴᱠᱟᱹ ᱠᱚ ᱮᱢᱚᱱ ᱚᱢᱚᱱ ᱞᱮᱱᱠᱷᱟᱱ ᱦᱟᱸᱜ ᱩᱱᱟᱹᱜ ᱟᱫᱚ ᱱᱟᱦᱟᱜ ᱱᱤᱦᱟᱹᱛᱤ ᱜᱮ ᱥᱚᱲᱮ ᱦᱩᱭᱩᱜᱼᱟ ᱦᱮᱸ ᱟᱨ ᱜᱚᱢᱠᱮ ᱱᱚᱜᱼᱚᱭ ᱡᱮ ᱟᱵᱚ ᱵᱤᱨ ᱵᱩᱨᱩ ᱨᱮᱱᱟᱜ ᱩᱫ ᱯᱩᱴᱠᱟᱹ ᱵᱚᱱ ᱡᱚᱢᱮᱫ ᱠᱚᱣᱟ ᱦᱮᱸ ᱥᱮ ᱱᱚᱜᱼᱱᱟ ᱠᱚ ᱡᱚᱢ ᱠᱟᱛᱮ ᱠᱟᱛᱮᱫ ᱫᱚ ᱢᱮᱱ ᱜᱟᱱᱚᱜᱼᱟ ᱟᱵᱚᱣᱟᱜ ᱢᱤᱫᱴᱤᱡ ᱦᱚᱲᱢᱚ ᱨᱮ ᱢᱤᱫᱴᱤᱡ ᱚᱱᱠᱟᱱᱟᱜ ᱢᱤᱫᱴᱤᱡ ᱨᱳᱜᱽ ᱟᱡᱟᱨ ᱵᱟᱝ ᱵᱚᱞᱚᱜᱼᱟ ᱚᱱᱟ ᱨᱮᱱᱟᱜ ᱟᱹᱞᱤᱧ ᱥᱚᱢᱵᱷᱚᱵᱚᱱᱟ ᱡᱟᱹᱥᱛᱤ ᱞᱤᱧ ᱵᱩᱡᱟ ᱠᱟᱨᱚᱱ ᱧᱮᱞ ᱵᱮᱱ ᱮᱸᱫ ᱵᱤᱨᱵᱩᱨᱩ ᱨᱮᱱᱟᱜ ᱡᱟᱦᱟᱱ ᱥᱟᱱᱟᱢ ᱡᱤᱱᱤᱥ ᱵᱤᱱᱟᱹ ᱠᱮᱢᱤᱠᱮᱞ ᱛᱮ ᱵᱮᱱᱟᱣ ᱟᱠᱟᱱ ᱥᱮ ᱢᱤᱫᱴᱤᱡ ᱨᱟᱱ ᱨᱟᱱ ᱞᱮᱠᱟᱱᱟᱜ ᱡᱤᱱᱤᱥ ᱟᱵᱚ ᱥᱮᱫᱟᱭ ᱦᱟᱯᱲᱟᱢ ᱫᱚ ᱢᱮᱱ ᱜᱟᱱᱚᱜᱼᱟ ᱵᱤᱨ ᱵᱩᱨᱩ ᱠᱷᱚᱱᱟᱜ ᱜᱮ ᱟᱭᱢᱟ ᱟᱭᱢᱟ ᱟᱠᱚᱣᱟᱜ ᱵᱚᱦᱚᱜ ᱦᱟᱹᱥᱩ ᱞᱟᱡ ᱦᱟᱹᱥᱩ ᱥᱮ ᱚᱱᱠᱟᱱᱟᱜ ᱢᱤᱫᱴᱤᱡ ᱨᱟᱹ ᱞᱟᱹᱴᱩ ᱧᱚᱜ ᱟᱡᱟᱨ ᱦᱚᱸ ᱵᱤᱨᱵᱩᱨᱩ ᱨᱮᱱᱟᱜ ᱨᱮᱦᱮᱫ ᱥᱮ ᱫᱟᱨᱮ ᱨᱮᱱᱟᱜ ᱪᱷᱟᱞ ᱥᱮ ᱱᱟᱹᱲᱤ ᱛᱮᱜᱮ ᱱᱟᱦᱟᱜ ᱩᱱᱠᱩᱣᱟᱜ ᱢᱮᱱ ᱫᱚ ᱨᱟᱱ ᱢᱩᱨᱜᱟᱹᱱ ᱠᱟᱛᱮᱫ ᱱᱟᱦᱟᱜ ᱠᱚ ᱟᱠᱚᱣᱟᱜ ᱡᱤᱵᱚᱱ ᱡᱟᱯᱚᱱ ᱦᱟᱸᱜ ᱥᱮ ᱟᱠᱚᱣᱟᱜ ᱦᱚᱲᱢᱚ ᱡᱤᱣᱤ
ᱦᱳᱭ, ᱦᱟᱸ, ᱦᱳᱭ, ᱦᱳᱭ ᱦᱟᱸ ᱾ ᱦᱮᱸ ᱜᱚᱝᱠᱮ ᱚᱱᱟ ᱦᱚᱸ ᱟᱹᱞᱤᱧ ᱦᱚᱸ ᱚᱱᱟ ᱦᱚᱸ ᱢᱟᱱᱮ ᱟᱹᱵᱤᱱ ᱞᱟᱹᱭ ᱟᱹᱵᱤᱱ ᱠᱮᱭᱟ, ᱟᱫᱚ ᱜᱚᱢᱠᱮ ᱚᱱᱟ ᱦᱚᱸ ᱤᱭᱟᱹ ᱠᱟᱱᱟ ᱟᱨ ᱜᱚᱢᱠᱮ ᱟᱞᱮ ᱫᱚ ᱱᱚᱜᱼᱚᱭ ᱡᱮᱢᱚᱱ ᱥᱟᱦᱟᱱ ᱥᱟᱠᱟᱢ ᱦᱮᱸ, ᱥᱟᱦᱟᱱ ᱥᱟᱠᱟᱢ ᱤᱫᱤ ᱠᱟᱛᱮᱜ ᱛᱟᱨᱯᱚᱨᱮ ᱡᱮᱢᱚᱱ ᱠᱤᱪᱷᱩ, ᱠᱤᱪᱷᱩ ᱫᱤᱱ ᱨᱮᱫᱚ ᱱᱚᱝᱠᱟ ᱦᱚᱛᱚ ᱦᱩᱭᱩᱜ ᱜᱮᱭᱟ ᱜᱚᱝᱠᱮ, ᱡᱚᱠᱷᱚᱱ ᱫᱚᱢᱮ ᱜᱮ ᱯᱚᱭᱥᱟ ᱠᱚᱨᱮᱱᱟᱜ ᱫᱚᱢᱮ ᱚᱥᱩᱵᱤᱫᱟ ᱦᱩᱭᱱᱟ, ᱛᱟᱦᱚᱞᱮ ᱚᱱᱟ ᱜᱮ ᱥᱟᱠᱟᱢ ᱠᱚ ᱮᱻ ᱜᱚᱜᱚ ᱛᱟᱠᱚ ᱠᱚ ᱦᱮᱡᱟ ᱢᱟᱹᱭ ᱛᱟᱠᱚ ᱫᱤᱫᱤ ᱛᱟᱠᱚ ᱦᱮᱸ ᱵᱩᱰᱷᱤ ᱛᱟᱠᱚ ᱡᱚ ᱛᱚ ᱦᱚᱲ ᱜᱮ᱾ ᱛᱟᱦᱚᱞᱮ ᱥᱟᱠᱟᱢ ᱦᱮᱡ ᱠᱟᱛᱮ ᱦᱚᱸ ᱠᱤᱪᱷᱩ ᱵᱷᱟᱹᱜᱤ ᱜᱮ ᱴᱟᱠᱟ ᱯᱚᱭᱥᱟ ᱠᱚ ᱩᱱ ᱥᱩᱢᱚᱭ ᱫᱚ ᱦᱩᱭᱩᱜ ᱜᱮᱭᱟ ᱾ ᱮᱫᱚ ᱚᱥᱩᱵᱤᱫᱷᱟ ᱠᱚᱨᱮᱫ ᱫᱚ, ᱟᱨ ᱥᱟᱦᱟᱱ ᱱᱚᱛᱮ ᱦᱚᱸ ᱜᱚᱝᱠᱮ ᱮᱢᱱᱤ ᱚᱲᱟᱜ ᱨᱮᱱᱟᱜ ᱤᱭᱟᱹ ᱞᱮᱠᱟ ᱫᱚ ᱤᱥᱤᱱ ᱵᱟᱥᱟᱝ ᱛᱮᱫᱚ ᱥᱟᱦᱟᱱ ᱛᱮᱜᱮ ᱟᱹᱰᱤ ᱢᱚᱸᱡᱽ ᱥᱟᱺᱦᱤᱡ ᱜᱮ ᱦᱩᱭᱩᱜᱼᱟ ᱦᱮᱸ ᱾
ᱦᱳᱭ ᱜᱚᱢᱠᱮ ᱢᱮᱱ ᱫᱚ ᱫᱚᱥᱟᱨ ᱨᱮ ᱢᱮᱱ ᱞᱮᱠᱷᱟᱱ ᱫᱚ ᱱᱟᱦᱟᱜ ᱱᱚᱜᱼᱚᱭ ᱡᱮᱢᱚᱱ ᱟᱵᱮᱱ ᱵᱮᱱ ᱞᱟᱹᱭ ᱠᱮᱫ ᱞᱮᱠᱟ ᱥᱟᱦᱟᱱ ᱥᱟ ᱠᱟᱢ ᱫᱚ ᱟᱹᱰᱤ ᱜᱮ ᱞᱟᱹᱠᱛᱤ ᱠᱟᱱ ᱛᱟᱵᱚᱱᱟ, ᱠᱟᱨᱚᱱ ᱟᱵᱚ ᱫᱚ ᱱᱟᱦᱟᱜ ᱚᱱᱠᱟ ᱥᱚᱦᱚᱨ ᱵᱟᱡᱟᱨ ᱨᱮ ᱞᱮᱠᱟ ᱱᱟᱦᱟᱜ ᱜᱮᱥ ᱠᱤᱨᱤᱧ ᱠᱟᱛᱮᱫ ᱫᱚ ᱱᱟᱦᱟᱜ ᱵᱟᱵᱚᱱ ᱤᱥᱤᱱ ᱫᱟᱲᱮᱭᱟᱜᱼᱟ᱾ ᱦᱮᱸ ᱡᱟᱜᱽ ᱜᱮ ᱦᱚᱭᱛᱚ ᱟᱵᱚ ᱪᱟᱸᱫᱳ ᱵᱚᱸᱜᱟ ᱥᱮ ᱥᱮᱫᱟᱭ ᱦᱟᱯᱲᱟᱢ ᱠᱚ ᱢᱤᱫ ᱵᱷᱟᱹᱜᱤ ᱡᱟᱭᱜᱟ ᱨᱮ ᱢᱮᱱᱟᱜ ᱠᱚᱛᱮ ᱥᱮ ᱦᱚᱭ ᱛᱚ ᱚᱱᱟ ᱨᱚᱦᱚᱲ ᱫᱟᱨᱮ ᱠᱚ ᱜᱚᱡᱽ ᱠᱚᱜ ᱚᱱᱟ ᱠᱚ ᱚᱱᱟ ᱫᱟᱨᱮ ᱟᱛᱮᱫ ᱜᱮ ᱱᱟᱦᱟᱜ ᱥᱮᱸᱜᱮᱞ ᱫᱷᱚᱨᱟᱣ ᱠᱟᱛᱮᱫ ᱱᱟᱦᱟᱜ ᱫᱟᱠᱟ ᱩᱛᱩ ᱵᱚᱱ ᱤᱥᱤᱱᱟ ᱦᱳᱭ ᱥᱮ ᱟᱨ ᱛᱮᱥᱟᱨ ᱨᱮ ᱢᱮᱱ ᱞᱮᱠᱷᱟᱱ ᱫᱚ ᱱᱟᱦᱟᱜ ᱱᱚᱜᱼᱚᱭ ᱡᱮᱢᱚᱱ ᱱᱮᱛᱟᱨ ᱧᱮᱞᱚᱜ ᱡᱟᱹᱥᱛᱤ ᱢᱮᱱ ᱫᱚ ᱟᱵᱚ ᱥᱟᱱᱟᱢ ᱠᱟᱹᱢᱤ ᱥᱮ ᱵᱚᱸᱜᱟ ᱵᱩᱨᱩ ᱨᱮᱱ ᱦᱟᱸᱜ ᱱᱚᱣᱟ ᱥᱟᱨᱡᱚᱢ ᱥᱟᱠᱟᱢ ᱛᱮᱜᱮ ᱱᱟᱦᱟᱜ ᱥᱤᱸᱫᱩᱨ ᱵᱚᱱ ᱥᱟᱨᱡᱚᱢ ᱥᱟᱠᱟᱢ ᱛᱮᱜᱮ ᱱᱟᱦᱟᱜ ᱥᱤᱸᱫᱩᱨ ᱵᱚᱱ ᱠᱚᱴᱟᱭᱟ ᱥᱮ ᱦᱟᱸᱜ ᱵᱷᱤᱛᱟᱹᱨ ᱚᱲᱟᱜ ᱨᱮᱫᱚ ᱱᱟᱦᱟᱜ ᱥᱟᱨᱡᱚᱢ ᱥᱟᱠᱟᱢ ᱛᱮᱜᱮ ᱱᱟᱦᱟᱜ ᱦᱟᱺᱰᱤ ᱫᱚᱵᱚᱱ ᱪᱚᱸᱰᱚᱨᱟ ᱦᱮᱸ ᱥᱮ ᱵᱟᱝ ᱾ ᱦᱳᱭ ᱚᱱᱟ ᱛᱮᱞᱤᱧ ᱢᱮᱱᱟ ᱜᱚᱢᱠᱮ ᱱᱚᱣᱟ ᱵᱤᱨ ᱵᱩᱨᱩ ᱥᱟᱞᱟᱜ ᱫᱚ ᱟᱵᱚᱣᱟᱜ ᱫᱚ ᱟᱭᱢᱟ ᱫᱤᱱ ᱠᱷᱚᱱᱟᱜ ᱜᱮ ᱢᱮᱱᱫᱚ ᱟᱵᱚᱣᱟᱜ ᱟ ᱡᱟᱱᱟᱢ ᱥᱮ ᱥᱮᱫᱟᱭ ᱦᱟᱯ ᱦᱟᱯᱲᱟᱢ ᱠᱚ ᱡᱚᱠᱷᱚᱱ ᱯᱳᱭᱞᱳ ᱱᱚᱣᱟ ᱵᱤᱨ ᱵᱩᱨᱩ ᱫᱷᱟᱨᱮ ᱨᱮᱠᱚ ᱦᱮᱡ ᱟᱠᱟᱱ ᱩᱱ ᱠᱷᱚᱱ ᱜᱮ ᱵᱤᱨ ᱵᱩᱨᱩ ᱥᱟᱞᱟᱜ ᱫᱚ ᱢᱮᱱᱫᱚ ᱢᱤᱫᱴᱤᱡ ᱥᱤᱯᱤᱵᱤᱞ ᱥᱟᱹᱜᱟᱹᱭ ᱡᱚᱲᱟᱣ ᱢᱮᱱᱟᱜ ᱛᱟᱵᱚᱱᱟ ᱾
ᱡᱚᱲᱟᱣ ᱟᱠᱟᱱᱟ ᱦᱟᱸᱜ ᱾ ᱟᱫᱚ ᱜᱚᱢᱠᱮ ᱚᱱᱟ ᱦᱚᱸ ᱦᱩᱭᱱᱟ ᱾ ᱟᱫᱚ ᱜᱚᱝᱠᱮ ᱟᱞᱮᱥᱮᱫ ᱡᱮᱢᱚᱱ ᱱᱚᱣᱟ ᱠᱤᱪᱷᱩ, ᱠᱤᱪᱷᱩ ᱤᱭᱟᱹ ᱨᱮ ᱦᱟᱸᱜ ᱢᱟᱱᱮ ᱤᱭᱟᱹ ᱠᱚ ᱦᱩᱭᱩᱜ ᱜᱮᱭᱟ ᱾ ᱢᱟᱱᱮ ᱦᱟᱸᱴ ᱠᱚ ᱦᱩᱭᱩᱜ ᱜᱮᱭᱟ᱾ ᱛᱟᱦᱚᱞᱮ ᱚᱸᱰᱮ ᱜᱮ ᱜᱚᱢᱠᱮ ᱡᱚᱠᱷᱚᱡ ᱢᱟᱱᱮ ᱥᱟᱠᱨᱟᱛ ᱨᱮ ᱦᱮᱸ ᱾ ᱥᱟᱠᱨᱟᱛ ᱨᱮᱫᱚ ᱟᱫᱚ ᱚᱱᱠᱟ ᱜᱮ ᱾ ᱟ ᱥᱟᱠᱟᱢ ᱯᱟᱹᱴᱤ ᱠᱟᱛᱮᱜ ᱵᱮᱥ ᱪᱮᱦᱨᱟ ᱯᱟᱛᱲᱟ ᱵᱮᱱᱟᱣ ᱠᱟᱛᱮᱫ ᱢᱟᱱᱮ ᱯᱤᱴᱷᱟᱹ ᱚᱱᱮ ᱯᱟᱛᱲᱟ ᱵᱮᱱᱟᱣ ᱠᱟᱛᱮᱜ, ᱚᱸᱰᱮ ᱜᱮ ᱟᱫᱚ ᱟᱹᱠᱷᱨᱤᱧ ᱦᱚᱸ ᱞᱮ ᱤᱫᱤ ᱜᱮᱭᱟ ᱦᱮᱸ ᱾ ᱚᱱᱠᱟ ᱞᱮᱠᱟ᱾ ᱟᱫᱚ ᱚᱱᱟ ᱛᱮ ᱚᱱᱠᱟ ᱟᱞᱮ ᱫᱚ ᱟᱫᱚ ᱡᱟᱦᱟᱸᱜ ᱜᱮ ᱵᱟᱨ ᱴᱟᱠᱟ, ᱯᱮ ᱴᱟᱠᱟ ᱢᱤᱫᱴᱮᱱ, ᱢᱤᱫᱴᱮᱱ ᱯᱟᱛᱲᱟ ᱨᱮᱱᱟᱜ ᱫᱟᱢ ᱚᱱᱠᱟ ᱵᱷᱟᱵ ᱛᱮᱦᱚᱸ ᱟᱠᱷᱨᱤᱧ ᱵᱟᱲᱟ ᱦᱳᱭ ᱠᱟᱱᱟ ᱾ ᱟᱨ ᱮᱠᱷᱚᱱᱳ ᱦᱩᱭᱩᱜ ᱠᱟᱱᱟ ᱦᱮᱸ ᱾ ᱚᱱᱟ ᱵᱟ ᱥᱟᱶ ᱛᱮᱜᱮ ᱜᱚᱝᱠᱮ ᱚᱱᱟ ᱯᱟᱹᱴᱭᱟᱹ ᱠᱚᱦᱚᱸ ᱟᱞᱮ ᱫᱚᱞᱮ ᱟᱹᱠᱷᱨᱤᱧ ᱜᱮᱭᱟ ᱦᱩᱸ᱾ ᱦᱮᱸ ᱠᱤᱛᱟᱹ ᱠᱷᱤᱡᱩᱨ ᱨᱮᱱᱟᱜ ᱯᱟᱹᱴᱭᱟᱹ ᱠᱚ ᱦᱩᱭᱩᱜ ᱟᱛᱚ, ᱟᱫᱚ ᱛᱟᱦᱚᱞᱮ ᱵᱤᱨ ᱠᱚᱨᱮ ᱢᱟ ᱚᱱᱟ ᱠᱚᱫᱚ ᱵᱷᱟᱜᱮ ᱜᱮ ᱦᱳᱭᱳᱜᱼᱟ, ᱡᱚᱱᱚᱜ ᱛᱚ ᱵᱷᱟᱜᱮ ᱤᱭᱟᱹ ᱜᱮ ᱦᱳᱭᱳᱜᱼᱟ ᱾ ᱦᱮᱸ ᱢᱟᱱᱮ ᱠᱷᱩᱪᱤ ᱠᱚ ᱧᱟᱢᱚᱜ ᱜᱮᱭᱟ, ᱦᱮᱸ ᱢᱟᱱᱮ ᱟᱹᱰᱤ ᱟᱹᱰᱤ ᱟᱭᱢᱟ ᱜᱮ ᱜᱚᱝᱠᱮ ᱚᱱᱟ ᱧᱟᱢᱚᱜ ᱜᱮᱭᱟ ᱤᱭᱟ. ᱨᱮ ᱾
ᱦᱳᱭ ᱜᱚᱝᱠᱮ ᱚᱱᱠᱟ ᱫᱚ ᱢᱮᱱ ᱞᱮᱠᱷᱟᱱ ᱫᱚ ᱱᱚᱜᱼᱚᱭ ᱡᱮᱢᱚᱱ ᱟᱵᱚ ᱚᱲᱟᱜ ᱠᱚᱨᱮ ᱵᱚᱱ ᱢᱮᱛᱟᱜ ᱟᱵᱚ ᱥᱟᱱᱛᱟᱲ ᱚᱲᱟᱜ ᱫᱚ ᱱᱟᱦᱟᱜ ᱵᱤᱨ ᱵᱩᱨᱩ ᱨᱮᱱᱟᱜ ᱠᱟᱴ ᱠᱚᱛᱮ ᱜᱮ ᱱᱟᱦᱟᱜ ᱚᱲᱟᱜ ᱥᱮ ᱥᱟᱲᱤᱢ ᱵᱚᱱ ᱵᱮᱱᱟᱣ ᱟᱠᱟᱜᱼᱟ ᱦᱮᱸ ᱥᱮ ᱾ ᱟᱨᱚ ᱚᱱ ᱠᱟ ᱜᱮ ᱚᱱᱟ ᱠᱟᱴ ᱠᱚ ᱵᱟᱨᱮᱛᱮ ᱢᱮᱱ ᱞᱮᱠᱷᱟᱱ ᱫᱚ ᱟᱹᱰᱤ ᱟᱭᱢᱟ ᱟᱭᱢᱟ ᱜᱮ ᱠᱟᱴ ᱛᱮᱫᱚ ᱵᱚᱱ ᱪᱤᱠᱟᱹᱭᱟ ᱦᱮᱸ ᱥᱮ, ᱢᱮᱱᱫᱚ ᱱᱚᱜᱼᱚᱭ ᱡᱟᱦᱟᱸ ᱟᱵᱚ ᱯᱟᱨᱠᱚᱢ ᱱᱤᱛᱚᱜ ᱫᱚ ᱚᱱᱠᱟ ᱟᱭᱢᱟ ᱟᱭᱢᱟ ᱚᱱᱠᱟᱱᱟᱜ ᱵᱮᱰ ᱥᱮ ᱯᱟᱞᱚᱝ ᱠᱚ ᱚᱰᱳᱠ ᱟᱠᱟᱱᱟ ᱦᱮᱸ ᱥᱮ, ᱩᱱ ᱚᱠᱛᱚ ᱱᱟᱦᱟᱜ ᱯᱩᱭᱞᱩ ᱫᱚ ᱱᱟᱦᱟᱜ ᱚᱱᱟ ᱯᱟᱨᱠᱚᱢ ᱵᱤᱨ ᱵᱩᱨᱩ ᱨᱮᱱᱟᱜ ᱥᱟᱜ ᱢᱟᱜ ᱠᱟᱴ ᱠᱚ ᱟᱹᱜᱩ ᱠᱟᱛᱮᱫ ᱪᱮᱨᱦᱟ ᱥᱟᱺᱦᱤᱡ ᱢᱮᱱᱫᱚ ᱨᱮᱸᱫᱟ ᱥᱮ ᱚᱱᱠᱟᱱᱟᱜ ᱢᱤᱫᱴᱤᱡ ᱨᱩᱠᱟᱹ ᱠᱚᱛᱮ ᱠᱚ ᱵᱟᱹᱥᱞᱟᱹ ᱠᱚᱛᱮ ᱠᱚ ᱦᱩᱥᱤᱫ ᱵᱟᱲᱟ ᱠᱟᱛᱮᱫ ᱠᱚ ᱵᱮᱱᱟᱣᱮᱫ ᱛᱟᱦᱮ, ᱵᱮᱱᱟᱣ ᱠᱟᱛᱮ ᱱᱟᱦᱟᱜ ᱚᱱᱟ ᱵᱟᱡᱽ ᱠᱚᱢ ᱵᱟᱵᱮᱨᱛᱮ ᱥᱮ ᱚᱱᱟ ᱦᱚᱸ ᱵᱤᱨ ᱨᱮᱜᱮ ᱱᱟᱦᱟᱜ ᱵᱟᱪᱠᱚᱢ ᱦᱚᱸ ᱮᱢᱚᱱᱚᱜᱼᱟ ᱾ ᱦᱮᱸ ᱟᱫᱚ ᱚᱱᱟ ᱵᱟᱪᱠᱚᱢ ᱵᱟᱵᱮᱨ ᱛᱮ ᱱᱟᱜ ᱩᱧ ᱠᱟᱛᱮᱫ ᱜᱷᱟᱥᱟᱣ ᱢᱟᱡᱟᱣ ᱠᱟᱛᱮᱫ ᱩᱧ ᱵᱟᱲᱟ ᱠᱟᱛᱮᱫ ᱠᱚ ᱪᱮᱨᱦᱟ ᱥᱟᱺᱦᱤᱡ ᱢᱚᱡᱽ ᱥᱟᱹᱦᱤᱡ ᱠᱚ ᱛᱮᱧᱟ, ᱦᱮᱸ ᱾ ᱛᱮᱧ ᱠᱟᱛᱮᱫ ᱱᱟᱦᱟᱜ ᱚᱱᱟ ᱨᱮᱜᱮ ᱱᱟᱦᱟᱜ ᱡᱟᱹᱯᱤᱫ ᱡᱟᱦᱟᱸᱭ ᱫᱩᱲᱩᱵ ᱵᱟᱲᱟᱭ ᱦᱮᱸ ᱯᱮᱲᱟ ᱯᱟᱹᱲᱦᱟᱹ ᱠᱚ ᱦᱮᱡ ᱞᱮᱱᱠᱷᱟᱱ ᱯᱟᱨᱠᱚᱢ ᱵᱚᱱ ᱵᱮᱞ ᱜᱚᱫ ᱟᱠᱚᱣᱟ ᱚᱱᱟ ᱨᱮᱠᱚ ᱫᱩᱲᱩᱵ ᱜᱚᱫᱚᱜᱼᱟ ᱾ ᱦᱮᱸ ᱚᱱᱟ ᱛᱮᱞᱤᱧ ᱢᱮᱱᱟ ᱱᱚᱣᱟ ᱯᱟᱨᱠᱚᱢ ᱠᱚ ᱟᱭᱢᱟ ᱟᱭᱢᱟ ᱥᱩ ᱥᱩᱵᱤᱫᱷᱟ ᱫᱚ ᱵᱤᱨ ᱵᱩᱨᱩ ᱫᱚᱭ ᱮᱢ ᱟ ᱠᱟᱜ ᱵᱚᱱ ᱜᱮᱭᱟ, ᱟᱫᱚ ᱚᱱᱠᱟᱜᱮ ᱡᱩᱫᱤ ᱟᱵᱚ ᱱᱟᱹᱭᱛᱮ ᱱᱟᱯᱟᱭ ᱛᱮᱵᱚᱱ ᱫᱚᱦᱚ ᱫᱟᱲᱮᱭᱟᱭᱟ ᱵᱤᱨᱼᱵᱩᱨᱩ ᱟᱹᱰᱤᱜᱮ ᱱᱟᱯᱟᱭᱚᱜᱼᱟ, ᱢᱮᱱᱫᱚ ᱱᱚᱜᱼᱚᱭ ᱡᱟᱦᱟᱸ ᱨᱚ ᱯᱷᱟ ᱫᱚᱯᱷᱟ ᱠᱟᱛᱷᱟ ᱞᱤᱧ ᱞᱟᱹᱭ ᱦᱚᱪᱚ ᱠᱮᱫ ᱢᱮᱱ ᱫᱚ ᱵᱤᱨ ᱵᱩᱨᱩ ᱱᱮᱛ ᱛᱟᱨ ᱧᱮᱞᱚᱜ ᱠᱟᱱᱟ ᱵᱟᱝᱢᱟ ᱟᱭᱢᱟ ᱟᱭᱢᱟ ᱡᱟᱭᱜᱟ ᱠᱚᱨᱮ ᱵᱤᱨ ᱵᱩᱨᱩ ᱫᱚ ᱱᱟᱦᱟᱜ ᱠᱚ ᱩᱡᱟᱹᱲ ᱪᱟᱵᱟᱭᱮᱜᱼᱟ ᱾
ᱦᱳᱭ ᱦᱳᱭ ᱦᱳᱭ, ᱦᱮᱸ ᱜᱚᱝᱠᱮ ᱚᱝᱠᱟᱜᱮ ᱚᱝᱠᱟ ᱜᱮ ᱦᱳᱭᱳᱜ ᱠᱟᱱᱟ, ᱟᱫᱚ ᱜᱚᱝᱠᱮ ᱱᱚᱣᱟ ᱠᱟᱛᱷᱟ ᱢᱮᱫᱴᱟᱱ ᱞᱤᱧ ᱞᱟᱹᱭᱫᱟ ᱟᱫᱚ ᱡᱟᱦᱟᱸ ᱩᱡᱟᱹᱲ ᱠᱟᱛᱷᱟ ᱵᱮᱱ ᱞᱟᱹᱭ ᱠᱮᱫᱟ, ᱟᱫᱚ ᱜᱚᱝᱠᱮ ᱟᱞᱮᱥᱮᱫ ᱫᱚ ᱱᱚᱝ ᱠᱟ ᱞᱮ ᱤᱭᱟᱹ ᱟᱠᱟᱫᱟ, ᱡᱮ ᱢᱤᱫᱴᱮᱱ ᱠᱚᱢᱤᱴᱤ ᱜᱟᱱ ᱞᱮ ᱜᱚᱴᱷᱚᱱ ᱟᱠᱟᱫᱟ ᱢᱟᱱᱮ ᱟᱛᱳ ᱨᱮ ᱢᱟᱱᱮ ᱥᱳ-ᱥᱳᱞᱳ ᱟᱱᱟ ᱠᱷᱚᱱᱟᱜ ᱜᱮ ᱢᱤᱫᱴᱮᱱ ᱞᱮ ᱫᱚᱦᱚ ᱤᱭᱟᱹ ᱠᱟᱫᱟ, ᱟᱫᱚ ᱢᱤᱫᱴᱮᱱ ᱰᱤᱭᱩᱴᱤ ᱞᱮᱠᱟᱞᱮ ᱰᱤᱭᱩᱴᱤᱭᱟ ᱡᱚᱠᱷᱚᱡ ᱢᱟᱱᱮ ᱜᱚᱝᱠᱮ ᱠᱤᱝᱵᱟ ᱠᱟᱴᱤᱱ ᱠᱚ ᱦᱳᱭᱳᱜᱼᱟ ᱥᱮ! ᱛᱟᱦᱞᱮ ᱠᱟᱴᱤᱱ ᱯᱚᱨᱮ ᱫᱚ ᱟᱫᱚ ᱚᱱᱟ ᱡᱟᱦᱟᱸ ᱯᱚᱦᱟ ᱠᱚ ᱚᱰᱳᱠᱚᱜᱼᱟ, ᱟᱫᱚ ᱩᱱᱫᱚ ᱜᱚᱝᱠᱮ ᱟᱫᱚᱞᱮ ᱤᱭᱟᱹᱭᱟ ᱤᱭᱟᱹ ᱢᱟᱱᱮ ᱨᱟᱠᱷᱟ ᱞᱮᱤᱭᱟ. ᱞᱮ, ᱛᱟᱞᱦᱮ ᱡᱟᱥᱮ ᱟᱞᱚ ᱠᱚ ᱢᱟᱜᱽ ᱢᱟ ᱦᱮᱸ ᱯᱚᱦᱟ ᱠᱚ ᱯᱚᱦᱟ ᱠᱚ ᱢᱟᱜᱽ ᱞᱮᱠᱷᱟᱱ ᱛᱚ ᱟᱫᱚ ᱱᱚᱥᱴᱚᱜᱼᱟ ᱥᱮ ᱛᱟᱦᱚᱞᱮ ᱚᱝᱠᱟᱜᱮ ᱟᱫᱚ ᱢᱚᱬᱮ ᱦᱚᱲ ᱠᱟᱛᱮᱜ ᱟᱫᱚ ᱰᱤᱭᱩᱴᱤ ᱞᱮ ᱤᱭᱟᱹᱭᱟ, ᱥᱮᱛᱟᱜ ᱨᱮᱞᱮ ᱪᱟᱞᱟᱜᱼᱟ ᱪᱟᱞᱟᱣ ᱠᱟᱛᱮ ᱟᱨᱚ ᱩᱱᱠᱩ ᱟᱨᱚ ᱞᱤᱥᱴ ᱚᱝᱠᱟ ᱞᱮ ᱵᱮᱱᱟᱣ ᱠᱟᱫᱟ ᱛᱟᱦᱚᱞᱮ ᱚᱝᱠᱟ ᱵᱷᱟᱵ ᱛᱮᱞᱮ ᱜᱚᱝᱠᱮ ᱟᱞᱮ ᱫᱚᱞᱮ ᱤᱭᱟᱹᱭᱮᱫᱟ, ᱢᱟᱱᱮ ᱡᱟᱥᱮ ᱟᱞᱚ ᱟᱵᱚᱣᱟᱜ ᱛᱟᱦᱮᱱ ᱢᱟ ᱱᱚᱣᱟ ᱵᱤᱨ-ᱵᱩᱨᱩ ᱦᱮᱸ ᱾ ᱚᱝᱠᱟ ᱵᱷᱟᱵᱽ ᱛᱮᱜᱮ ᱟᱞᱮ ᱞᱮ ᱤᱭᱟᱹᱭᱟ ᱾
ᱦᱳᱭ ᱜᱚᱝᱠᱮ ᱟᱯᱮ ᱟᱹᱰᱤ ᱱᱟᱯᱟᱭ, ᱟᱯᱮ ᱞᱮᱠᱟᱜᱮ ᱡᱩᱫᱤ ᱥᱟᱱᱟᱢ ᱟᱛᱚ ᱫᱤᱥᱚᱢ ᱦᱚᱲ ᱱᱚᱝᱠᱟ ᱢᱤᱫᱴᱤᱡ ᱴᱤᱠᱟ ᱠᱚ ᱵᱮᱱᱟᱣ ᱠᱮᱭᱟ ᱥᱮ ᱢᱤᱫ ᱟᱹᱛᱩ ᱢᱚᱬᱮ ᱦᱚᱲ ᱟᱨ ᱜᱚᱞᱯᱷᱚ ᱜᱚᱴᱟ ᱠᱟᱛᱮᱫ ᱡᱩᱫᱤ ᱱᱚᱝᱠᱟ ᱠᱟᱹᱢᱤ ᱦᱚᱨᱟ ᱠᱚ ᱢᱟᱲᱟᱝ ᱠᱮᱭᱟ ᱱᱤᱦᱟᱹᱛᱤ ᱟᱹᱰᱤ ᱱᱟᱯᱟᱭ ᱠᱚᱜᱼᱟ ᱾ ᱠᱟᱨᱚᱱ ᱧᱮᱞ ᱞᱮᱠᱷᱟᱱ ᱫᱚ ᱟᱸ ᱯᱩᱭᱞᱩ ᱨᱮᱠᱚ ᱞᱟᱹᱭ ᱠᱟᱫᱟ ᱵᱟᱝᱢᱟ ᱟᱵᱚᱣᱟᱜ ᱡᱤᱣᱤ ᱫᱚ ᱱᱟᱦᱟᱜ ᱫᱟᱜ ᱛᱮᱜᱮ ᱫᱟᱜ ᱫᱟᱜ ᱵᱟᱝᱠᱷᱟᱱ ᱱᱟᱦᱟᱜ ᱟᱵᱚᱣᱟᱜ ᱡᱤᱣᱤ ᱫᱚ ᱵᱟᱹᱱᱩᱜᱼᱟ ᱾
ᱦᱳᱭ ᱦᱳᱭ ᱦᱳᱭ ᱾
ᱢᱮᱱᱠᱷᱟᱱ ᱜᱚᱝᱠᱮ ᱟᱹᱞᱤᱧ ᱫᱚ ᱟᱨᱚ ᱢᱤᱫᱴᱤᱡ ᱞᱤᱧ ᱢᱮᱱᱟ, ᱵᱟᱝᱢᱟ ᱱᱚᱣᱟ ᱵᱤᱨ ᱵᱩᱨᱩ ᱨᱮᱱᱟᱜ ᱫᱟᱨᱮ ᱥᱮ ᱦᱚᱭ ᱦᱤᱸᱥᱤᱫ ᱡᱩᱫᱤ ᱵᱟᱵᱚᱱ ᱧᱟᱢᱟ ᱟᱵᱚᱣᱟᱜ ᱦᱚᱲᱢᱚ ᱨᱮ ᱡᱩᱫᱤ ᱵᱟᱝ ᱛᱟᱠᱮᱨᱚᱜᱼᱟ, ᱛᱟᱦᱚᱞᱮ ᱚᱱᱟ ᱛᱮᱦᱚᱸ ᱯᱟᱞᱮᱱᱟᱜ ᱵᱟᱧᱪᱟᱣ ᱫᱚ ᱵᱟᱵᱚ ᱛᱟᱦᱮᱱᱟ!
ᱦᱳᱭ ᱦᱳᱭ ᱦᱮᱸ᱾
ᱦᱮᱸ ᱚᱱᱟ ᱛᱮᱞᱤᱧ ᱢᱮᱱᱟ ᱱᱚᱣᱟ ᱠᱤᱱ ᱫᱚ ᱱᱟᱜ᱾ ᱵᱟᱱᱟᱨ ᱜᱮ ᱡᱩᱫᱤ ᱟᱵᱚ ᱱᱟᱹᱭᱛᱮ ᱱᱟᱯᱟᱭ ᱛᱮᱵᱚᱱ ᱫᱚᱦᱚ ᱫᱟᱲᱮᱭᱟᱜ-ᱟ᱾ ᱟᱰᱤᱜᱮ ᱱᱟᱯᱟᱭᱚᱜ-ᱟ ᱦᱮᱸ ᱥᱮ ᱵᱟᱝ ᱟᱨ᱾ ᱚᱱᱠᱟᱜᱮ ᱢᱮᱱ ᱞᱮᱠᱷᱟᱱ ᱫᱚ ᱱᱚᱜ-ᱚᱭ ᱡᱮᱢᱚᱱ ᱡᱟᱸᱦᱟᱱᱟᱜ ᱢᱤᱴᱤᱡ᱾ ᱢᱟᱛᱚᱠᱚᱢ ᱥᱮ᱾ ᱠᱩᱸᱭᱰᱤ ᱡᱚ ᱵᱤᱞᱤ ᱚᱠᱛᱚ ᱱᱷᱟᱜ ᱚᱱᱠᱟ ᱥᱮᱸᱜᱮᱞ ᱠᱚᱵᱚᱱ ᱫᱷᱚᱨᱟᱣᱟᱜ ᱠᱟᱱᱟ ᱦᱮᱸ ᱥᱮ ᱟᱵᱚ ᱥᱟᱱᱛᱟᱲ ᱦᱚᱯ ᱦᱚᱯᱚᱱ ᱥᱮ ᱚᱱᱠᱟ ᱟᱭᱢᱟ ᱟᱭᱢᱟᱮᱱ ᱦᱚᱯᱚᱱ ᱥᱮ ᱚᱱᱠᱟ ᱠᱚᱱ ᱥᱮ ᱚᱱᱠᱟ ᱟᱭᱢᱟ ᱟᱭᱢᱟ ᱨᱮᱱ ᱚᱱᱠᱟᱱᱟᱜ ᱪᱩᱴᱤ ᱠᱚ ᱫᱷᱚᱨᱟᱣ ᱠᱟᱛᱮᱜ ᱠᱚ ᱫᱷᱚᱨᱟᱣ ᱦᱚᱴᱚᱣᱟᱜ ᱠᱟᱱᱟ ᱦᱮᱸ ᱟᱫᱚ ᱚᱱᱟ᱾ ᱮᱸ ᱟᱫᱚ ᱢᱮᱱ ᱜᱟᱱᱚᱜ-ᱟ ᱚᱱ ᱠᱟ ᱚᱱᱮ ᱚᱱᱠᱟᱱᱟᱜ ᱵᱟᱲᱤᱡ ᱠᱟᱢᱤ ᱫᱚ ᱟᱞᱚᱵᱚᱱ ᱠᱟᱢᱤ ᱢᱟ ᱠᱟᱨᱚᱱ ᱟᱸ ᱵᱤᱨ ᱵᱩᱨᱩ ᱨᱮᱱ ᱟᱭᱢᱟ ᱟᱭᱢᱟ ᱡᱤᱵᱽ ᱡᱤᱭᱟᱹᱞᱤ ᱥᱮ ᱪᱮᱸᱬᱮ ᱪᱩᱯᱲᱩᱡ ᱠᱚᱠᱚ ᱛᱟᱦᱮᱱᱟ ᱛᱚ ᱩᱱᱠᱩ ᱠᱚᱣᱟᱜ᱾ ᱟᱜ ᱡᱟ-ᱛᱮ ᱫᱩᱠᱷ ᱦᱟᱨᱠᱮᱛ᱾ ᱥᱟᱥᱮᱛ ᱟᱞᱚ ᱠᱚ ᱧᱟᱢ ᱢᱟ ᱩᱱᱠᱩ ᱠᱚᱦᱚ ᱡᱟᱛᱮ ᱱᱟᱹᱭᱛᱮ ᱱᱟᱯᱟᱭ ᱛᱮᱠᱚ ᱛᱟᱸᱦᱮ ᱫᱟᱲᱮᱭᱟᱜ ᱢᱟ᱾ ᱟᱵᱚ ᱤᱱᱟᱹ ᱜᱮᱵᱚᱱ ᱨᱤᱠᱟᱹᱭ ᱢᱟ ᱦᱮᱸ ᱥᱮ ᱠᱟᱨᱚᱱ᱾ ᱩᱱᱠᱩᱣᱟᱜ ᱚᱲᱟᱜ ᱫᱩᱣᱟᱹᱨ ᱫᱚ ᱟᱵᱚ ᱫᱚᱵᱚᱱ᱾ ᱭᱟ ᱵᱟᱝᱢᱟ ᱵᱤᱨ ᱵᱩᱨᱩ ᱫᱟᱨᱮ ᱱᱟᱹᱲᱤ ᱠᱟᱱ ᱜᱮᱭᱟ ᱦᱮᱸ ᱥᱮ᱾ ᱦᱮᱸ ᱟᱨ ᱚᱱᱟ ᱪᱷᱟᱲᱟ ᱛᱮ ᱱᱷᱟᱜ ᱟᱰᱤ ᱟᱭ ᱡᱟᱸᱦᱟ ᱟᱭᱢᱟ ᱟᱭᱢᱟ ᱡᱟᱸᱦᱟ᱾ ᱫᱟᱨᱮ ᱠᱚ ᱱᱟᱦᱟᱜ ᱡᱚ ᱵᱤᱞᱤ ᱟᱨ ᱚᱱᱟ ᱠᱚᱦᱚᱸ ᱨᱟᱯᱟᱜ ᱨᱚᱸᱜᱚᱜ-ᱟ ᱥᱟᱶᱛᱮ ᱟᱵᱚ᱾ ᱡᱟᱸᱦᱟ ᱛᱤᱱᱟᱹᱜ ᱩᱰᱟᱹᱝ ᱜᱮ ᱥᱮᱫᱟᱭ ᱦᱟᱯᱲᱟᱢ ᱠᱚ᱾ ᱠᱚ ᱡᱚᱢ ᱵᱟᱲᱟ ᱠᱟᱫ ᱚᱱᱟ ᱠᱚ᱾ ᱟᱵᱚ ᱦᱚᱸ ᱱᱮᱛᱟᱨ ᱦᱚᱸ ᱡᱟᱛᱮ ᱚᱱᱟ ᱠᱚ ᱡᱚ ᱵᱤᱞᱤ ᱵᱚᱱ ᱧᱟᱢ ᱢᱟ ᱥᱮ ᱪᱮᱫ ᱵᱮᱱ ᱞᱟᱹᱭᱟ᱾
ᱦᱩᱸ ᱦᱩᱸ ᱦᱩᱸ ᱦᱮᱸ ᱜᱚᱝᱠᱮ ᱚᱱᱟᱜᱮ ᱟᱹᱞᱤᱧ ᱦᱚᱞᱤᱧ ᱞᱟᱹᱭᱟ ᱡᱮ᱾ ᱱᱚᱣᱟ ᱫᱚ ᱟᱹᱰᱤ ᱢᱚᱡᱽ ᱠᱟᱛᱷᱟ ᱵᱤᱱ ᱞᱟᱹᱭ ᱠᱟᱫᱟ ᱚᱱᱟ᱾ ᱡᱟᱥᱮ ᱟᱞᱚ ᱚᱝᱠᱟᱱᱟᱜ ᱵᱮᱵᱟᱹᱲᱤᱜ ᱟᱞᱚ᱾ ᱠᱚ ᱠᱟᱹᱢᱤ ᱛᱟᱵᱚᱱ ᱢᱟ ᱦᱮᱸ ᱡᱷᱚᱛᱚ ᱥᱟᱱᱟᱢ ᱟᱵᱚ ᱵᱚᱭᱦᱟ ᱠᱚᱜᱮ ᱟᱫᱚ᱾ ᱡᱟᱥᱮ ᱟᱵᱚᱣᱟᱜ ᱵᱷᱟᱜᱤ ᱵᱷᱟᱵᱛᱮ ᱛᱟᱦᱮᱱ ᱢᱟ ᱩᱱᱟᱹᱜ ᱢᱚᱡᱽ ᱢᱚᱡᱽ ᱡᱤᱱᱤᱥ ᱟᱵᱚ ᱵᱚᱱ᱾ ᱮᱸ ᱯᱨᱚᱭᱳᱡᱚᱱ ᱢᱚᱛᱚ ᱡᱷᱚᱛᱚ ᱜᱮᱵᱚᱱ ᱧᱟᱢ ᱫᱟ ᱦᱮᱸ ᱥᱮ ᱵᱟᱝ᱾ ᱢᱟ ᱥᱟᱦᱟᱱ ᱥᱟᱠᱟᱢ ᱠᱷᱚᱱᱟᱜ ᱟᱨᱟᱢᱵᱚ ᱠᱟᱛᱮᱜ ᱡᱷᱚᱛᱚ ᱜᱮᱵᱚᱱ ᱧᱟᱢ ᱫᱟ᱾ ᱛᱟᱦᱞᱮ ᱱᱚᱝᱠᱟ ᱞᱮᱠᱷᱟᱱ ᱟᱫᱚ ᱟᱵᱚᱣᱟᱜ ᱚᱱᱠᱟ ᱵᱟᱝ ᱛᱟᱦᱮᱱᱟ ᱦᱮᱸ᱾ ᱛᱟᱦᱞᱮ ᱱᱚᱣᱟ ᱫᱚ ᱟᱹᱰᱤ ᱤᱭᱟᱹ ᱠᱟᱱᱟ ᱚᱵᱳᱭᱥᱚ ᱟᱫᱚ᱾ ᱱᱚᱣᱟ ᱜᱮᱞᱤᱧ ᱞᱟᱹᱭᱟ ᱡᱮ ᱡᱟᱥᱮ ᱟᱞᱚ ᱠᱚ ᱱᱚᱝᱠᱟ᱾ ᱵᱮᱵᱟᱹᱲᱤᱡ ᱡᱤᱱᱤᱥ ᱟᱞᱚ ᱤᱭᱟᱹᱜ ᱢᱟ ᱦᱮᱸ ᱡᱟᱸᱦᱟᱭ ᱜᱮ ᱚᱱᱠᱟ᱾ ᱫᱤ ᱥᱮᱸᱜᱮᱞ ᱫᱷᱚᱨᱟᱣ ᱠᱚ ᱤᱭᱟᱹ ᱠᱚ ᱚᱱᱠᱟ ᱧᱮᱞ ᱵᱟᱲᱟ ᱟᱠᱟᱱᱟ ᱚᱱᱟ᱾ ᱥᱚᱸᱜᱮ ᱥᱚᱸᱜᱮ ᱪᱟᱞᱟᱣ ᱠᱟᱛᱮᱜ ᱚᱱᱟ ᱟᱵᱚ ᱤᱬᱤᱜ ᱵᱚᱱ ᱨᱤᱠᱟᱹᱭ ᱢᱟ ᱪᱮᱜ ᱵᱮᱱ ᱞᱟᱹᱭᱟ᱾ ᱚᱱᱠᱟᱱᱟᱜ ᱜᱮ ᱤᱭᱟᱹ ᱵᱚᱱ ᱠᱩᱨᱩᱢᱩᱴᱩ ᱵᱚᱱ ᱫᱚᱦᱚᱭ ᱢᱟ᱾
ᱦᱳᱭ ᱛᱚ ᱜᱚᱢ ᱦᱳᱭ ᱜᱚᱢᱠᱮ ᱢᱮᱱᱫᱚ ᱟᱵᱮᱱ ᱟᱹᱰᱤ᱾ ᱢᱮᱱ ᱫᱚ ᱡᱚᱛᱷᱟᱛ ᱡᱚᱛᱷᱟᱛ ᱠᱟᱛᱷᱟ ᱜᱮᱵᱮᱱ ᱢᱮᱱ ᱠᱮᱫᱟ ᱟᱫᱚ᱾
ᱦᱳᱭ ᱦᱳᱭ᱾
ᱴᱟᱭᱤᱢ ᱠᱚ ᱛᱟᱞᱟᱝ ᱦᱚᱸ ᱯᱨᱟᱭ ᱪᱟᱵᱟ ᱦᱮᱡ ᱮᱱᱟ ᱟᱨ᱾ ᱦᱳᱭ ᱢᱟ ᱛᱟᱦᱞᱮ ᱫᱩᱯᱨᱟᱭ ᱛᱤᱥ ᱠᱚᱛᱮᱞᱟᱝ ᱮᱸ ᱜᱟᱯᱟᱞᱢᱟᱨᱟᱣᱟ ᱥᱮ ᱪᱮᱫ ᱵᱮᱱ ᱞᱟᱹᱭᱟ᱾ ᱦᱳᱭ ᱜᱚᱢᱠᱮ᱾